ᱦᱮᱞᱳ᱾
ᱦᱮᱸ ᱦᱮᱞᱳ᱾
ᱦᱩᱸ ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱜᱮ᱾ ᱢᱮᱱᱫᱟᱞᱤᱧ ᱡᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ᱾
ᱪᱤᱠᱟᱹᱵᱟᱲᱟ ᱫᱚ ᱪᱮᱫ ᱦᱚ ᱵᱟᱝ ᱪᱤᱠᱟᱹ ᱵᱟᱲᱟ ᱦᱩᱭᱩᱜ ᱠᱟᱱᱟ, ᱚᱲᱟᱜ ᱠᱚᱨᱮᱜ ᱜᱮ, ᱚᱲᱟᱜ ᱠᱚᱨᱮ ᱵᱚᱞᱛᱮ ᱤᱛᱳᱜ ᱛ ᱱᱚᱜᱚᱭ ᱯᱟᱠᱟ ᱚᱱᱟ ᱰᱟᱹᱦᱤ ᱥᱮᱫ ᱦᱮᱡ ᱵᱟᱲᱟ ᱦᱩ ᱟᱠᱟᱱᱟ, ᱚᱱᱛᱮ ᱨᱮ ᱫᱩᱲᱩᱵ ᱦᱩᱭ ᱟᱠᱟᱱᱟ᱾
ᱚ ᱟᱪᱪᱷᱟ ᱟᱪᱪᱷᱟ ᱠᱪᱪᱷᱟ, ᱫᱤᱭᱮ ᱛᱟᱦᱚᱞᱮ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ᱾
ᱟᱪᱪᱷᱟ᱾ ᱜᱚᱝᱠᱮ ᱛᱟᱞᱮ ᱛᱮᱦᱮᱧᱟᱜ ᱥᱟᱛᱟᱢ ᱵᱟᱨᱮᱛᱮ ᱚᱠᱟᱴᱟᱜ ᱞᱟᱝ ᱜᱚᱞᱯᱷᱚᱭᱟ ᱚᱱᱟᱜᱮ ᱠᱟᱹᱴᱤᱡ ᱞᱟᱹᱭ ᱜᱚᱴᱟᱞᱮ? ᱛᱟᱞᱟᱝ ᱠᱷᱟᱱ ᱥᱮ ᱞᱟᱝ ᱜᱚᱴᱟ ᱞᱮᱠᱷᱟᱱ ᱚᱱᱟᱜᱮ
ᱟᱪᱷᱟ ᱞᱟᱹᱭ ᱛᱟᱞᱟᱝ ᱢᱮᱥᱮ ᱢᱟ, ᱚᱠᱟ ᱞᱮᱠᱟᱱᱟᱜ ᱜᱟᱞᱢᱟᱨᱟᱣ ᱞᱮᱠᱷᱟᱱ ᱵᱷᱟᱹᱜᱤᱼᱟ᱾
ᱟᱪᱪᱷᱟ᱾ ᱜᱚᱝᱠᱮ᱾ ᱦᱮᱸ, ᱢᱮᱱᱫᱚ ᱜᱚᱝᱠᱮ ᱛᱟᱦᱚᱞᱮ ᱢᱟᱱᱮ ᱱᱤᱛᱚᱜ ᱫᱤᱱ ᱫᱚ ᱛᱟᱦᱚᱞᱮ ᱜᱚᱝᱠᱮ ᱪᱮᱫ ᱠᱚᱯᱮ ᱪᱤᱠᱟᱹ ᱵᱟᱲᱟᱭᱟ, ᱚᱱᱮ ᱚᱱᱟᱜᱮ᱾ ᱢᱮᱱᱫᱚ ᱢᱟᱱᱮ ᱚᱱ ᱢᱟᱱᱮ ᱡᱤᱵᱚᱱ ᱡᱚᱯᱚᱱ ᱚᱠᱟ ᱞᱮᱠᱟᱱᱟᱜ ᱱᱟᱯᱟᱭᱟ ᱥᱮ ᱚᱠᱟ ᱞᱮᱠᱟᱱᱟᱜ ᱵᱟᱝ ᱱᱟᱯ ᱯᱟᱭᱟ ᱚᱱᱮ ᱚᱱᱟᱜᱮ ᱱᱤᱛᱚᱜ ᱟᱵᱚ ᱢᱟᱹᱱᱢᱤ ᱡᱤᱭᱚᱱ ᱦᱳᱭ, ᱦᱳᱭ ᱦᱚᱲᱢᱚ ᱡᱤᱣᱤ ᱱᱤᱭᱟᱹ ᱜᱮ ᱠᱟᱹᱴᱤᱡ ᱜᱟᱞᱚᱪ ᱦᱩᱭ ᱞᱮᱱ ᱜᱮ ᱥᱮ ᱪᱮᱫ ᱾
ᱦᱮᱸ ᱦᱮᱸ ᱾
ᱦᱳᱭ, ᱚᱱᱟᱜᱮ ᱠᱟᱹᱴᱤᱡ᱾ ᱞᱟᱝ ᱜᱟᱞᱚᱪ ᱞᱮᱠᱷᱟᱱ ᱟᱹᱰᱤ ᱜᱮ ᱯᱟᱞᱮᱱᱚᱜ ᱱᱟᱯᱟᱭ ᱠᱚᱜᱼᱟ ᱥᱮ ᱪᱮᱫ᱾
ᱮᱠᱫᱚᱢ ᱮᱠᱫᱚᱢ᱾
ᱦᱳᱭ᱾ ᱦᱳᱭ, ᱜᱚᱝᱠᱮ ᱛᱟᱦᱚᱞᱮ ᱟᱵᱚ ᱱᱤ ᱦᱚᱭ ᱦᱚᱲ᱾ ᱦᱚᱭ ᱡᱤᱣᱤ ᱦᱟᱥᱟ ᱦᱚᱲᱢᱚ ᱚᱠᱟ ᱞᱮᱠᱟᱨᱮ ᱟᱵᱚ ᱱᱟᱯᱟᱭ ᱵᱚᱱ ᱫᱚᱦᱚᱭᱟ, ᱚᱠᱟ ᱞᱮᱠᱟᱨᱮ ᱟᱵᱚ ᱥᱩᱠ ᱨᱮᱵᱚᱱ ᱛᱟᱦᱮᱱᱟ? ᱮᱻ ᱚᱱᱮ ᱚᱱᱟ ᱱᱤᱭᱮ ᱜᱮ ᱠᱟᱹᱴᱤᱡ ᱞᱟᱝ ᱜᱟᱞᱚᱪᱼᱟ ᱥᱮ ᱪᱮᱫ?
ᱱᱚᱝᱠᱟ ᱢᱚᱡᱽ ᱵᱟᱝ
ᱦᱳᱭ
ᱟᱫᱚ ᱟᱵᱚ ᱫᱚ ᱦᱚᱭ ᱡᱤᱣᱤ ᱦᱟᱥᱟ ᱦᱚᱲᱢᱚ
ᱦᱩᱸ ᱦᱳᱭ
ᱟᱵᱚ ᱫᱚ ᱩᱱᱟᱹᱜᱴᱟ ᱫᱚ ᱤᱭᱟᱹ ᱠᱚᱫᱚ ᱵᱟᱹᱱᱩᱜ ᱟᱠᱟᱫ ᱛᱟᱵᱚᱱᱟ ᱾
ᱦᱳᱭ
ᱦᱮ ᱵᱤᱡᱽᱱᱮᱥ ᱵᱮᱵᱥᱟ ᱠᱚᱫᱚ ᱚᱱᱠᱟ ᱥᱮ ᱨᱚᱠᱚᱡ ᱫᱚ ᱵᱟᱹᱱᱩᱜ ᱟᱠᱟᱫ ᱛᱟᱵᱚᱱᱟ ᱟᱵᱚ ᱫᱚ ᱢᱟᱱᱮ ᱠᱟᱹᱢᱤ ᱡᱚᱝ ᱦᱚᱲ ᱠᱟᱱᱟ ᱵᱚᱱ ᱾
ᱦᱳᱭ ᱦᱳᱭ
ᱱᱚᱜᱚᱭ ᱱᱚᱣᱟ ᱥᱤᱡᱤᱱ ᱟᱵᱚ ᱟᱥᱟᱲ ᱵᱚᱸᱜᱟ ᱥᱮᱴᱮᱨᱚᱜ ᱠᱟᱱ ᱛᱟᱵᱚᱱᱟ ᱾
ᱦᱳᱭ ᱦᱳᱭ
ᱛᱚᱞᱟ ᱠᱚᱵᱚᱱ ᱮᱨ ᱵᱟᱲᱟ ᱟᱠᱟᱜ ᱜᱮ ᱮᱨ ᱵᱟᱲᱟ ᱠᱟᱛᱮᱜ ᱡᱟᱦᱟᱸᱮᱠᱟ ᱵᱚᱱ ᱮᱨᱟ ᱛᱟᱯᱚᱨᱮ ᱫᱟᱜ ᱠᱚ ᱞᱟᱜᱟᱣ ᱞᱮᱱᱠᱷᱟᱱ ᱦᱩᱲᱩ ᱠᱚᱢ ᱨᱚᱦᱚᱭᱟ
ᱦᱳᱭ ᱦᱳᱭ
ᱢᱟᱱᱮ ᱟᱫᱚ ᱨᱚᱦᱚᱭ ᱵᱟᱲᱟ ᱠᱟᱛᱮᱜ ᱛᱟᱯᱚᱨᱮ ᱟᱨᱚ ᱦᱩᱲᱩ ᱠᱚ ᱦᱩᱭ ᱵᱟᱲᱟ ᱞᱮᱱᱠᱷᱟᱱ ᱵᱤᱞᱤ ᱵᱟᱲᱟ ᱞᱮᱱᱠᱷᱟᱱ ᱟᱨᱚᱸ ᱵᱚᱱ ᱤᱨ ᱵᱟᱲᱟᱭ ᱜᱮ ᱱᱚᱜᱚᱸᱭ ᱱᱚᱝᱠᱟ ᱜᱮᱛᱚ ᱟᱵᱚᱣᱟᱜ ᱤᱭᱟᱹ ᱫᱚ ᱦᱳᱭ ᱡᱤᱣᱤ ᱦᱟᱥᱟ ᱦᱚᱲᱢᱚ
ᱦᱳᱭ ᱜᱚᱝᱠᱮ ᱟᱫᱚ ᱚᱱᱟ ᱞᱮᱠᱟ ᱜᱮ ᱜᱚᱝᱠᱮ ᱡᱟᱦᱟᱱᱟᱜ ᱟᱞᱟᱝᱟᱜ ᱥᱟᱛᱟᱢ ᱛᱟᱠᱟᱝ ᱱᱟᱜ ᱚᱱᱟ ᱥᱟᱛᱟᱢ ᱵᱟᱨᱮᱛᱮ ᱛᱮᱱᱟᱜ ᱦᱚᱭᱛᱳ ᱤᱨᱚᱲ ᱨᱚᱯᱚᱲ ᱦᱩᱭᱩᱜᱼᱟ ᱾ ᱱᱚ ᱚᱱᱟᱜ ᱦᱚᱭ ᱡᱤᱣᱤ ᱦᱟᱥᱟ ᱢᱟ ᱟᱵᱚ ᱚᱠᱟ ᱞᱮᱠᱟᱮᱵᱚᱱ ᱫᱚᱦᱚᱭᱟ ᱢᱮᱱᱟ ᱚᱠᱟᱞᱠᱟᱨᱮ ᱟᱵᱚ ᱡᱚᱛᱚᱱ ᱠᱟᱛᱮᱫ ᱵᱚᱱ ᱫᱚᱦᱚ ᱞᱮ ᱠᱟᱱᱟ ᱟᱹᱰᱤ ᱱᱟᱭ ᱨᱮ ᱱᱟᱯᱟᱭ ᱱᱟᱯᱟᱭᱨᱮ ᱥᱩᱠ ᱨᱤ ᱵᱚᱱ ᱛᱟᱦᱮᱱᱟ ᱥᱮ ᱜᱷᱟᱸᱨᱚᱡᱽ ᱥᱮ ᱱᱟᱯᱟᱭ ᱛᱮ ᱪᱟᱞᱟᱜ ᱛᱟᱵᱚᱱᱟ ᱪᱮᱫᱟ ᱦᱳᱭ ᱟᱫᱚ ᱚᱱᱮ ᱚᱱᱟᱱᱟᱜᱮ ᱱᱚᱜᱼᱚᱭ ᱡᱮᱢᱚᱱ ᱟᱵᱚ ᱢᱮᱱᱫᱚ ᱱᱮᱛᱟᱨ ᱫᱤᱱ ᱢᱟ ᱱᱟᱦᱟᱜ ᱟᱨ ᱛᱟᱯᱚᱨᱮ ᱜᱚᱝᱠᱮ ᱱᱟᱜ ᱪᱤᱱᱛᱟᱹ ᱵᱷᱟᱵᱱᱟ ᱥᱮ ᱢᱤᱫᱴᱮᱱ ᱢᱚᱱᱮᱨᱮ ᱢᱤᱫᱴᱮᱱ ᱢᱚᱱᱮᱨᱮ ᱢᱟᱱᱮ ᱢᱤᱫᱴᱮᱱ ᱮᱜ ᱪᱤᱱᱛᱟᱹ ᱵᱷᱟᱵᱱᱟ ᱦᱩᱭᱩᱜᱭ ᱜᱮᱭᱟ ᱜᱚᱝᱠᱮ ᱟ ᱚᱱᱟᱛᱮᱱᱟᱜ ᱦᱚᱭᱛᱳ ᱠᱟᱹᱢᱤ ᱠᱟᱹᱥᱱᱤ ᱮᱮᱸ ᱠᱟᱹᱢᱤ ᱠᱟᱛᱮᱜ ᱨᱚᱡᱜᱟᱨ ᱠᱟᱛᱮᱜ ᱡᱚᱢ ᱦᱚᱲ ᱛᱚ ᱾
ᱦᱮᱸ
ᱦᱳᱭ ᱟᱫᱚ ᱚᱱᱮ ᱚᱱᱟᱜᱮ ᱩᱱᱟᱹᱜ ᱜᱮ ᱵᱚᱱ ᱠᱟᱹᱢᱤᱭᱟ ᱟᱨᱚ ᱚᱠᱟ ᱞᱮᱠᱟ ᱨᱮ ᱱᱟᱭ ᱱᱟᱯᱟᱭ ᱨᱮᱵᱚᱱ ᱛᱟᱦᱮᱱᱟ ᱾ ᱟᱨ ᱦᱚᱲᱢᱚ ᱡᱤᱣᱤᱨᱮ ᱦᱚᱲᱢᱚ ᱡᱤᱣᱤ ᱫᱚ ᱟᱨᱚ ᱚᱠᱟᱞᱠᱟᱨᱮ ᱟᱨ ᱚᱱᱟ ᱦᱮᱸ ᱢᱮᱱ ᱫᱚ ᱱᱟᱜ ᱢᱚᱸᱡᱽ ᱛᱮ ᱛᱟᱦᱮᱱᱟ ᱾ ᱦᱳᱭ ᱢᱟᱱᱮ ᱚᱱᱠᱟ ᱟᱨ ᱜᱚᱢᱠᱮ ᱡᱮᱢᱚᱱ ᱱᱚᱜᱼᱚᱭ ᱧᱮᱞᱚᱜ ᱠᱟᱱᱟ ᱱᱤᱛᱚᱜ ᱟᱵᱚ ᱦᱩᱲᱩ ᱠᱚᱨᱮᱜ ᱥᱮ ᱥᱚᱵᱡᱤ ᱯᱟᱹᱛᱤ ᱠᱚᱨᱮ ᱡᱟᱦᱟᱸ ᱦᱤᱥᱟᱹᱵ ᱛᱮ ᱟᱵᱚ ᱥᱟᱨ ᱪᱟᱯᱟᱱ ᱵᱚᱱ ᱵᱮᱵᱚᱦᱟᱨᱫᱟ ᱜᱚᱢᱠᱮ ᱛᱟᱦᱚᱞᱮ ᱚᱱᱟ ᱦᱤᱥᱟᱹᱵᱽ ᱦᱤᱥᱟᱹᱵ ᱫᱚ ᱟᱵᱚᱣᱟᱜ ᱦᱚᱭ ᱦᱚᱲ ᱱᱤᱭᱟᱹ ᱦᱚᱲᱢᱚ ᱡᱤᱣᱤ ᱦᱚᱭᱛᱳ ᱚᱱᱟ ᱮᱸ ᱡᱚᱠᱷᱚᱱ ᱜᱮ ᱱᱟᱜ ᱟᱵᱚ ᱢᱟᱱᱮ ᱱᱤᱭᱟᱹ ᱥᱟᱨ ᱠᱚᱵᱚᱱ ᱮᱢᱟᱜ ᱠᱟᱱᱟ ᱛᱚᱠᱷᱚᱱ ᱜᱮ ᱱᱤᱭᱟᱹ ᱡᱟᱦᱟᱱᱟᱜ ᱦᱩᱲᱩ ᱠᱚᱵᱚᱱ ᱦᱩᱭ ᱦᱚᱭᱪᱚᱭᱫᱟ
ᱦᱮᱸ
ᱟᱨ ᱚᱱᱟᱜ ᱚᱱᱟ ᱵᱟᱠᱷᱟᱱ ᱫᱚ ᱜᱚᱢᱠᱮ ᱦᱤᱥᱟᱹᱵᱽ ᱨᱮᱫᱚ ᱱᱤᱭᱟᱹ ᱟᱵᱚ ᱫᱚ ᱜᱩᱨᱤᱡ ᱠᱚ ᱥᱮ ᱢᱮᱨᱚᱢ ᱜᱩᱨᱤᱡ ᱠᱚ ᱮᱢ ᱠᱟᱛᱮ ᱪᱟᱥ ᱫᱚᱨᱠᱟᱨ ᱛᱟᱵᱚᱱ ᱛᱚ
ᱦᱮᱸ
ᱟᱫᱚ ᱡᱚᱠᱷᱚᱱ ᱟᱵᱚ ᱱᱤᱭᱟᱹ ᱥᱟᱨ ᱠᱚᱵᱚᱱ ᱮᱢᱟᱜ ᱠᱟᱱᱟ ᱛᱟᱦᱞᱮ ᱚᱱᱟ ᱞᱮᱠᱟᱮᱫᱚ ᱟᱵᱚ ᱫᱚ ᱱᱟᱜ ᱤᱧᱟᱹᱜ ᱦᱚᱲᱢᱚ ᱡᱤᱣᱤ ᱨᱮᱫᱚ ᱱᱟᱱᱟᱜ ᱦᱚᱳᱭᱛᱳ ᱱᱟᱭᱟᱜ ᱱᱟᱯᱟᱭᱟᱜ ᱫᱚᱜ ᱵᱟᱵᱚᱱ ᱡᱚᱢ ᱮᱟ ᱾
ᱦᱮᱸ ᱦᱮᱸ
ᱡᱚᱠᱷᱚᱱ ᱚᱱᱟᱥᱟᱨ ᱪᱟᱯᱟᱱ ᱛᱮ ᱡᱚᱠᱷᱚᱱ ᱵᱚᱱ ᱦᱩᱭᱪᱚᱭᱮᱫᱟ ᱚᱱᱟ ᱦᱤᱥᱟᱹᱵ ᱛᱮᱫᱚᱱᱟᱜ ᱮ ᱱᱟᱯᱟᱭ ᱡᱤᱱᱤᱥ ᱨᱮᱱᱟᱜ ᱢᱟᱱᱮ ᱵᱟᱵᱚᱱ ᱵᱟᱵᱚᱱ ᱟᱹᱜᱩᱭᱮᱫ ᱥᱮ ᱡᱮ ᱵᱟᱵᱚᱱ ᱡᱚᱢ ᱧᱩᱭᱫᱟ ᱥᱮ ᱱᱟᱯᱟᱭ ᱡᱤᱱᱤᱥ ᱫᱚ ᱦᱮᱸ ᱥᱮ ᱪᱮᱫ
ᱮᱠᱫᱚᱢ ᱮᱠᱫᱚᱢ
ᱦᱳᱭ ᱟᱨ ᱛᱟᱯᱚᱨᱮ ᱜᱚᱝᱠᱮ ᱱᱤᱝᱠᱟᱹ ᱦᱩᱭᱩᱜ ᱠᱟᱱᱟ ᱦᱳᱭᱛᱚ ᱦᱮᱸ ᱟᱹᱛᱩᱨᱮ ᱱᱤᱝᱠᱟᱹ ᱦᱚᱸ ᱧᱮᱞᱚᱜ ᱠᱟᱱᱟ ᱡᱮ ᱡᱮ ᱜᱚᱴᱟ ᱫᱤᱱ ᱢᱤᱫᱴᱮᱱ ᱵᱟᱵᱟ ᱦᱚᱲ ᱥᱮ ᱢᱤᱫᱴᱮᱱ ᱜᱚᱲᱚ ᱜᱚᱴᱟ ᱫᱤᱱᱮ ᱠᱟᱹᱢᱤ ᱠᱟᱱᱟ ᱩᱱᱤ ᱠᱟᱹᱢᱤ ᱠᱷᱟᱹᱛᱤᱨ ᱦᱚᱭᱛᱳ ᱡᱟᱦ ᱡᱟᱦᱟᱸ ᱴᱩᱠᱩ ᱜᱮ ᱨᱚᱡᱽᱜᱟᱨ ᱚᱱᱟ ᱨᱚᱡᱽᱜᱟᱨ ᱴᱟᱠᱟ ᱛᱚᱠᱷᱚᱱ ᱜᱮ ᱦᱳᱭᱛᱳ ᱯᱟᱹᱨᱣᱟᱹ ᱠᱚ ᱥᱮ ᱦᱮᱱᱛᱷᱮᱱ ᱦᱟᱺᱰᱤ ᱯᱟᱹᱨᱣᱨᱟᱹ ᱠᱚ ᱠᱟᱴᱤᱡ ᱧᱩᱭᱮᱫᱟ ᱥᱮ ᱵᱟᱝ ᱦᱳᱭ ᱟᱫᱚ ᱚᱱᱮ ᱚᱱᱟᱜᱮ ᱜᱚᱝᱠᱮ ᱱᱚᱜ ᱚᱱᱟ ᱠᱚᱫᱚ ᱢᱤᱫᱴᱮᱱ ᱟᱹᱰᱤ ᱜᱮ ᱢᱟᱱᱮ ᱟᱵᱚ ᱦᱚᱲᱢᱚ ᱡᱤᱣᱤ ᱨᱮ ᱢᱤᱫᱴᱤᱱ ᱠᱷᱟᱨᱟᱯ ᱡᱤᱱᱤᱥ ᱚᱨᱥᱚᱝ ᱜᱟᱱᱚᱜ ᱠᱟᱱᱟ ᱦᱳᱭ ᱟᱫᱚ ᱚᱱᱮ ᱚᱱᱟᱜᱮ ᱟᱨᱚ ᱟᱵᱤᱱ ᱦᱚᱸ ᱠᱟᱹᱴᱤᱡ ᱡᱟᱦᱟᱸ ᱞᱮᱠᱟ ᱡᱩᱫᱤ ᱵᱮᱱ ᱦᱮᱸ ᱚᱱᱠᱟᱱᱟᱜ ᱡᱩᱫᱤ ᱪᱤᱱᱛᱟᱹ ᱵᱷᱟᱵᱽᱱᱟ ᱦᱩᱭᱩᱜ ᱠᱟᱱᱟ ᱥᱮ ᱟᱨ ᱚᱱᱠᱟ ᱡᱩᱫᱤ ᱜᱟᱞᱚᱪ ᱞᱮᱠᱟᱵᱤᱱ ᱟᱹᱭᱠᱟᱹᱣ ᱠᱷᱟᱱ ᱚᱱᱟᱱᱟᱜ ᱠᱟᱹᱴᱤᱡ ᱵᱮᱱ ᱞᱟᱹᱭ ᱥᱚᱫᱚᱨ ᱠᱮᱭᱟ